ᱦᱮᱞᱳ
ᱦᱮᱸ ᱡᱚᱦᱟᱨ ᱜᱮ ᱟᱸᱡᱚᱢ
ᱦᱮᱸ ᱡᱚᱦᱟᱨ ᱜᱮ ᱟᱸᱡᱚᱢᱼᱚᱜ ᱠᱟᱱᱟ ᱛᱚ
ᱟᱹᱞᱤᱧ ᱦᱳᱭ ᱟᱸᱡᱚᱢᱼᱚᱜ ᱠᱟᱱᱟ
ᱦᱮᱸ ᱪᱮᱫ ᱠᱚᱵᱤᱱ ᱪᱤᱠᱟᱹᱭ ᱮᱫᱟ
ᱪᱮᱫ ᱦᱚᱸ ᱵᱟ ᱚᱲᱟᱜ ᱠᱚᱨᱮᱜ ᱜᱮ ᱢᱮᱱᱟᱜ ᱟᱵᱮᱱ ᱫᱚ ᱪᱮᱫ ᱠᱚᱵᱮᱱ ᱪᱤᱠᱟᱹᱭ ᱮᱫᱟ
ᱟᱹᱞᱤᱧ ᱦᱚᱸ ᱪᱮᱜ ᱦᱚᱸ ᱵᱟᱝᱟ ᱚᱲᱟᱜ ᱠᱚᱨᱮ ᱜᱮ ᱢᱮᱱᱟᱜ ᱟᱠᱟᱫ ᱞᱤᱧᱟ ᱚ ᱛᱟᱦᱚᱞᱮ ᱚᱲᱟᱜ ᱦᱚᱲ ᱠᱚᱫᱚ ᱪᱮᱫ ᱞᱮᱠᱟ ᱱᱟᱯᱟᱭ ᱜᱮ
ᱦᱳᱭ ᱦᱳᱭ ᱵᱷᱟᱜᱮ ᱜᱮᱭᱟ ᱠᱚ ᱱᱟᱯᱟᱭ ᱜᱮᱭᱟ ᱠᱚ ᱟᱵᱤᱱ ᱜᱮ ᱪᱮᱜᱠᱟ ᱢᱮᱱᱟᱜ ᱵᱤᱱᱟ ᱟᱵᱮᱱ ᱨᱮᱱ ᱚᱲᱟᱜ ᱦᱚᱲ ᱜᱮ ᱪᱮᱜᱠᱟ ᱢᱮᱱᱟᱜ ᱠᱚᱣᱟ
ᱟᱹᱞᱤᱧ ᱦᱚᱸ ᱱᱟᱯᱟᱭ ᱜᱮ ᱟᱨ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱟᱠᱟᱫ ᱠᱚᱣᱟ᱾ ᱦᱮᱸ᱾
ᱟᱪᱪᱷᱟ᱾
ᱟᱪᱪᱷᱟ ᱞᱟᱹᱭ ᱦᱩᱭᱩᱜ ᱠᱟᱱ ᱛᱟᱦᱮᱸᱱ ᱡᱮ ᱵᱤᱨ ᱵᱩᱨᱩ ᱠᱚᱢᱟ ᱢᱮᱱᱟᱜ ᱟᱠᱟᱫ ᱜᱮᱭᱟ᱾
ᱦᱳᱭ ᱦᱳᱭ᱾
ᱪᱤᱫ ᱠᱚ ᱧᱟᱢᱚᱜ ᱜᱮᱭᱟ ᱚᱱᱟ ᱵᱩᱨᱩ ᱨᱮ ᱱᱚᱝᱠᱟ ᱡᱟᱦᱟᱸ ᱯᱷᱚᱞ ᱡᱤᱱᱤᱥ ᱡᱚᱢᱟᱜ?
ᱯᱷᱚᱞ ᱡᱤᱱᱤᱥ ᱚᱱᱠᱟ ᱡᱚᱢ ᱞᱮᱠᱟ ᱛᱮᱫᱚ ᱟᱞᱮᱥᱮᱫ ᱫᱚ ᱛᱮᱨᱮᱞ ᱵᱮᱱ ᱟᱸᱡᱚᱢ ᱵᱟᱲᱟᱣ ᱠᱟᱜ ᱜᱮᱭᱟ ᱛᱚ ᱛᱮᱨᱮᱞ ᱛᱟᱨᱚᱠ ᱵᱷᱩᱸᱰᱨᱩ? ᱥᱚᱥᱚᱥᱚ ᱚᱱᱟ ᱠᱚᱜᱮ ᱧᱟᱢᱚᱜ ᱜᱮᱭᱟ ᱟᱫᱚ ᱚᱱᱟ ᱦᱚᱸ ᱚᱱᱟ ᱯᱨᱚᱛᱤᱴᱤ ᱤᱭᱟᱹ ᱨᱮᱫᱚ ᱵᱟᱝ ᱧᱟᱢᱚᱜᱼᱟ ᱚᱱᱟ ᱦᱚᱸ ᱥᱤᱡᱮᱱ ᱥᱤᱡᱮᱱ ᱧᱟᱢᱚᱜ ᱜᱮ᱾
ᱟ ᱛᱟᱦᱚᱞᱮ ᱱᱤᱥᱪᱳᱭ ᱡᱚᱢ ᱦᱚᱸᱯᱮ ᱡᱚᱢ ᱵᱟᱲᱟᱣ ᱠᱟᱜ ᱜᱮᱭᱟ᱾
ᱦᱳᱭ ᱡᱚᱢ ᱦᱚᱞᱤᱧ ᱡᱚᱢ ᱵᱟᱲᱟᱣ ᱠᱟᱜ ᱜᱮᱭᱟ ᱟᱵᱮᱱ ᱫᱚ ᱚᱱᱟ ᱠᱚᱫᱚ ᱵᱟᱵᱮᱱ ᱡᱚᱢ ᱟᱠᱟᱫ ᱛᱮ?
ᱢᱟᱱᱮ ᱱᱚᱛᱮ ᱨᱮ ᱟᱞᱮ ᱥᱮᱱ ᱨᱮᱦᱚᱸ ᱢᱮᱱᱟᱜ ᱫᱚ ᱢᱮᱱᱟᱜ ᱟᱠᱟᱜᱼᱟ ᱛᱚ ᱩᱱᱟᱹᱜ ᱡᱳᱨ ᱫᱚ ᱟᱫᱚ ᱵᱟᱹᱱᱩᱜ ᱠᱟᱜᱼᱟ ᱟᱨᱠᱤ᱾ ᱠᱷᱩᱵ ᱠᱚᱢ ᱨᱮ ᱟᱹᱰᱤ ᱵᱷᱟᱜᱜᱚ ᱞᱟᱜᱟᱜᱼᱟ ᱚᱱᱟ ᱡᱚᱢ ᱠᱚᱨᱛᱮ ᱜᱮᱞᱮᱣ ᱟᱹᱰᱤᱜᱟᱱ ᱦᱚᱲ ᱦᱚᱸ ᱠᱚ ᱪᱟᱞᱟᱜ ᱜᱮᱭᱟ ᱛᱚ ᱫᱟᱨᱮ ᱫᱚ ᱠᱷᱩᱵ ᱠᱚᱢ ᱢᱮᱱᱟᱜᱼᱟ᱾
ᱟᱪᱪᱷᱟ᱾
ᱚᱱᱮ ᱚᱱᱠᱟᱱ ᱵᱮᱯᱟᱨ, ᱟᱨ ᱪᱤᱫ ᱯᱚᱨᱚᱵ? ᱠᱩ ᱦᱩᱭᱩᱜ ᱜᱮᱭᱟ ᱛᱟᱦᱚᱞᱮ ᱚᱱᱛᱮ ᱫᱚ?
ᱟᱞᱮᱥᱮᱫ ᱫᱚ ᱯᱚᱨᱚᱵ ᱞᱮᱠᱟ ᱫᱚ ᱵᱚᱞᱛᱮ ᱜᱮᱞᱮ ᱵᱟᱦᱟ ᱦᱩᱭᱩᱜ ᱜᱮᱭᱟ ᱥᱚ ᱥᱚᱨᱦᱟᱭ ᱦᱩᱭᱩᱜ ᱜᱮᱭᱟ ᱢᱟᱜ ᱢᱚᱬᱮ ᱦᱩᱭᱩᱜ ᱜᱮᱭᱟ ᱢᱟᱱᱮ ᱯᱚᱛᱤᱴᱤ ᱠᱟᱨᱟᱢ ᱠᱚᱫᱚ ᱵᱮᱱ ᱵᱟᱲᱟᱭᱟ ᱥᱮ ᱵᱟ ᱵᱟᱹᱞᱤᱧ ᱵᱟᱲᱟᱭᱟ ᱠᱟᱨᱟᱢ ᱠᱚᱦᱚᱸ ᱦᱩᱭᱩᱜ ᱜᱮᱭᱟ᱾
ᱚ᱾
ᱟ ᱟᱵᱮᱱ ᱥᱮᱫ ᱫᱚ ᱪᱮᱫ ᱠᱚ ᱦᱩᱭᱩᱜ ᱛᱷᱮᱱ?
ᱟᱞᱮᱥᱮᱱ ᱦᱚᱸ ᱦᱩᱭᱩᱜ ᱜᱮᱭᱟ ᱤᱱᱟᱹ ᱠᱚᱜᱮ ᱵᱟᱦᱟ ᱥᱚᱦᱚᱨᱟᱭ ᱢᱟᱜ ᱢᱚᱬᱮ᱾ ᱠᱟᱨᱟᱢ ᱫᱟᱸᱥᱟᱭ᱾ ᱤᱱᱟᱹ ᱠᱚ ᱦᱩᱭᱩᱜ ᱜᱮᱭᱟ᱾ ᱟᱨᱦᱚ ᱪᱮᱫ ᱠᱚᱪᱚᱝ ᱚᱱᱠᱟ ᱟᱹᱰᱤ ᱟᱭᱢᱟ ᱦᱩᱭᱩᱜ ᱜᱮᱭᱟ ᱛᱚ ᱩᱱᱟᱹᱜ ᱫᱚ ᱵᱟᱹᱞᱤᱧ ᱩᱭᱦᱟᱹᱨ ᱫᱟᱲᱮᱭᱟᱜ ᱠᱟᱱᱟ ᱟᱹᱞᱤᱧ ᱦᱚᱸ᱾
ᱚ ᱟᱪᱪᱷᱟ ᱟᱪᱪᱷᱟ᱾
ᱩᱸᱜ, ᱛᱟᱦᱚᱞᱮ ᱵᱟᱦᱟ ᱫᱚ ᱚᱠᱟ ᱞᱮᱠᱟ ᱯᱮ ᱦᱩᱭ ᱦᱚᱪᱚᱭ ᱜᱮᱭᱟ ᱚᱱᱛᱮ ᱫᱚ?
ᱟᱞᱮ ᱱᱚᱛᱮ ᱫᱚ ᱵᱟᱦᱟ ᱵᱟᱦᱟ ᱫᱚ ᱵᱟᱦᱟ ᱫᱚ ᱚᱱᱮ ᱡᱟᱦᱟᱸ ᱟᱵᱚᱣᱟᱜ ᱥᱟᱱᱛᱟᱲ ᱥᱚᱢᱟᱡᱽ ᱨᱮᱭᱟᱜ ᱡᱟᱦᱟᱸ ᱟᱵᱚᱣᱟᱜ ᱤᱭᱟᱹ ᱵᱟᱹᱱᱩᱜᱼᱟ ᱪᱮᱫ ᱠᱩ ᱞᱟᱹᱭᱟ ᱚᱱᱟ ᱡᱟᱦᱮᱨ ᱛᱷᱟᱱ ᱚᱸᱰᱮᱜᱮ ᱦᱩᱭᱩᱜ ᱜᱮᱭᱟ ᱢᱟᱱᱮ ᱵᱟᱦᱟ ᱢᱟᱱᱮ ᱯᱚᱨᱚᱵᱽ ᱴᱟᱜ ᱛᱚ ᱟᱥᱚᱞ ᱨᱮ᱾
ᱦᱮᱸ᱾
ᱵᱟᱲᱟᱭ ᱜᱮᱭᱟᱵᱮᱱ ᱛᱚ ᱡᱟᱦᱟᱸ ᱤᱭᱟᱹ ᱡᱟᱦᱮᱨ ᱛᱷᱟᱱ ᱛᱟᱦᱮᱱ ᱜᱮᱭᱟ᱾
ᱦᱮᱸ ᱦᱮᱸ ᱦᱮᱸ ᱵᱟᱲᱟᱭ ᱜᱮᱭᱟᱞᱤᱧ ᱟᱸ ᱪᱮᱫᱠᱟ ᱯᱮ ᱢᱟᱱᱟᱣ ᱜᱮᱭᱟ ᱱᱚᱝᱠᱟ ᱫᱤᱥᱚᱢ ᱵᱟᱦᱟ ᱚᱱᱠᱟ ᱥᱮ ᱢᱟᱱᱮ ᱟᱹᱛᱩ ᱮᱠᱮᱱ ᱟᱹᱛᱩ ᱦᱚᱲ ᱚᱱᱠᱟ?
ᱟᱞᱮ ᱱᱚᱛᱮ ᱫᱚ ᱮᱠᱷᱮᱱ ᱟᱹᱛᱩ ᱦᱚᱲ ᱟᱫᱚ ᱟᱹᱛᱩ ᱦᱚᱲ ᱮᱠᱷᱮᱱ ᱟᱛ ᱟᱹᱛᱩ ᱦᱚᱲ ᱫᱚ ᱵᱟ ᱟᱞᱮᱫᱚ ᱟᱹᱰᱤ ᱜᱟᱱ ᱴᱚᱞᱟ ᱯᱟᱲᱟᱛᱮ ᱢᱤᱫᱴᱷᱮᱡ ᱢᱤᱫᱴᱮᱱ ᱡᱟᱦᱮᱨ ᱛᱷᱟᱱ ᱨᱮᱞᱮ ᱢᱟᱱᱟᱣ ᱜᱮᱭᱟ᱾ ᱛᱤᱱᱟᱹᱜ ᱯᱩᱱᱭᱟᱹ ᱢᱚᱬᱮ ᱜᱚᱴᱟᱝ ᱜᱟᱱ ᱡᱟᱦ ᱢᱟᱱᱮ ᱴᱚᱞᱟ ᱯᱟᱲᱟ ᱛᱮ ᱢᱤᱫᱴᱮᱱ ᱡᱟᱦᱮᱨ ᱛᱷᱟᱱ ᱨᱮᱞᱮ ᱢᱟᱱᱟᱣ ᱜᱮᱭᱟ᱾ ᱟᱫᱚ ᱟᱹᱰᱤ ᱨᱟᱹᱥᱠᱟᱹ ᱨᱚᱢᱚᱪ ᱦᱩᱭᱩᱜ ᱜᱮᱭᱟ᱾
ᱢᱟᱱᱮ ᱟᱛᱩ ᱫᱚ ᱢᱟᱱᱮ ᱢᱤᱫᱴᱟᱝ ᱜᱮᱭᱟ ᱛᱚ ᱴᱚᱞᱟ ᱫᱚ ᱤᱱᱠᱟᱹ ᱰᱷᱮᱨ ᱧᱚᱜ ᱜᱮᱭᱟ ᱥᱮ ᱪᱮᱫ ᱞᱮᱠᱟ?
ᱦᱳᱭ ᱦᱳᱭ ᱦᱳᱭ᱾
ᱛᱟᱦᱚᱞᱮ ᱟᱹᱰᱤ ᱨᱚᱢᱚᱡᱽ ᱜᱮ ᱦᱩᱭᱩᱜ ᱜᱮᱭᱟ ᱢᱚᱱᱮ ᱦᱩᱭᱩᱜ ᱠᱟᱱᱟ᱾
ᱦᱳᱭ᱾
ᱚ᱾
ᱟᱵᱮᱱ ᱥᱮᱫ ᱫᱚ?
ᱟᱞᱮ ᱥᱮᱱ ᱫᱚ ᱢᱤᱫᱴᱟᱝ ᱟᱛᱳ ᱛᱮᱜᱮ᱾ ᱛᱚ ᱟᱞᱮ ᱦᱚᱸ ᱚᱱᱠᱟᱟᱜᱮ ᱴᱚᱞᱟ ᱠᱚᱫᱚ ᱢᱮᱱᱟᱜ ᱟᱠᱟᱫ ᱛᱟᱞᱮᱭᱟ ᱵᱟᱨᱭᱟ ᱯᱮᱭᱟ ᱚᱱᱠᱟ ᱴᱚᱞᱟ ᱢᱮᱥᱟ ᱠᱟᱛ ᱛᱮᱜᱮᱞᱮ ᱢᱟᱱᱟᱣ ᱜᱮᱭᱟ᱾ ᱛᱚ ᱟᱞᱮ ᱥᱮᱱᱟᱜ ᱟᱹᱛᱩ ᱫᱤᱥᱚᱢ ᱥᱮᱫ ᱨᱮᱢᱟ ᱚᱱᱠᱟ ᱢᱟ ᱵᱷᱟᱹᱜᱤ ᱫᱚ ᱵᱟᱠᱚ ᱦᱚᱲᱚᱜ ᱜᱮᱭᱟ ᱟᱨᱠᱤ᱾ ᱱᱮᱛᱟᱨ ᱢᱟ ᱮᱱᱮᱡ ᱥᱮᱨᱮᱧ ᱵᱚᱞᱛᱮ ᱫᱚ ᱱᱮᱛᱟᱨ ᱢᱟ ᱵᱟᱦᱟ ᱠᱚᱨᱮᱱᱟᱜ ᱮᱱᱮᱡ ᱥᱮᱨᱮᱧ ᱠᱚᱢᱟ ᱩᱱᱟᱹᱜ ᱢᱟ ᱦᱚᱲ ᱦᱚᱸ ᱠᱚ ᱠᱤᱪᱷᱩ ᱢᱮᱱᱟᱜ ᱟᱠᱟᱫ ᱠᱚᱣᱟ ᱩᱱᱠᱩ ᱫᱚ ᱚᱱᱟ ᱠᱚᱨᱮ ᱫᱚ ᱵᱟᱝ ᱠᱚ᱾ ᱪᱟᱞᱟᱜ ᱜᱮᱭᱟ᱾ ᱛᱚ ᱤᱱᱟᱹᱛᱮ ᱦᱚᱭᱛᱚ ᱚᱱᱠᱟ ᱵᱟᱠᱚ ᱦᱚᱲᱚᱜ ᱜᱮᱭᱟ ᱚᱱᱠᱟᱞᱤᱧ ᱢᱚᱱᱮ ᱵᱟᱲᱟᱭ ᱜᱮᱭᱟ᱾
ᱦᱳᱭ ᱦᱳᱭ ᱟᱵᱮᱱ ᱫᱚ ᱚᱱᱟ ᱵᱟᱲᱟ ᱟᱠᱟᱱᱟ ᱡᱟᱦᱮᱨ ᱛᱷᱟᱱ ᱠᱚᱨᱮ᱾
ᱦᱮᱸ ᱦᱮᱸ ᱛᱟᱦᱮᱸ ᱵᱟᱲᱟ ᱠᱟᱱᱟᱞᱤᱧ᱾ ᱦᱩ
ᱥᱟᱱᱛᱟᱲ ᱥᱚᱢᱟᱡᱽ ᱟᱵᱚ ᱥᱟᱱᱛᱟᱲ ᱨᱮᱭᱟᱜ ᱡᱟᱦᱟᱸ ᱮᱱᱮᱡ ᱥᱮᱨᱮᱧ ᱠᱚ ᱵᱟᱦᱟ ᱫᱤᱠ ᱛᱮᱭᱟ ᱚᱱᱟ ᱠᱚᱫᱚᱵᱮᱱ ᱵᱟᱲᱟᱭ ᱜᱮᱭᱟ᱾
ᱦᱮᱸ ᱵᱟᱲᱟᱭ ᱜᱮᱭᱟᱞᱤᱧ ᱦᱮᱸ ᱟᱹᱵᱤᱱ ᱫᱚ
ᱚ ᱟᱪᱪᱷᱟ ᱟᱪᱪᱷᱟ ᱟᱹᱞᱤᱧ ᱦᱚᱞᱤᱧ ᱵᱟᱲᱟᱭ ᱜᱮᱭᱟ᱾
ᱚ
ᱟᱨ ᱵᱟᱦᱟ ᱢᱟᱜ ᱵᱟᱦᱟ ᱠᱚᱨᱮᱡ ᱡᱟᱦᱟᱸ ᱟᱵᱚ ᱥᱟᱱᱛᱟᱲ ᱨᱮᱱ ᱵᱚᱸᱜᱟ ᱵᱳᱨᱩ ᱠᱚ ᱩᱱᱠᱩ ᱨᱩᱢ ᱵᱚᱸᱜᱟ ᱠᱚ ᱡᱟᱦᱟᱸᱭ ᱵᱟᱠᱚ ᱞᱟᱹᱭ ᱟᱠᱚᱣᱟ ᱩᱱᱠᱩ ᱠᱚᱵᱮᱱ ᱧᱮᱞ ᱵᱟᱲᱟᱟᱣ ᱠᱟᱫ ᱠᱚᱣᱟ ᱥᱮ ᱵᱟᱝ?
ᱦᱚᱸ ᱦᱚᱸ ᱧᱮᱞ ᱵᱟᱲᱟ ᱟᱠᱟᱫ ᱠᱚᱜᱮᱭᱟᱞᱤᱧ ᱨᱩᱢ ᱵᱚᱸᱜᱟ ᱠᱚᱦᱚᱸ᱾
ᱚ ᱟᱪᱪᱷᱟ
ᱟᱨ ᱟᱯᱮ ᱥᱮᱱ ᱫᱚ
ᱟᱞᱮᱥᱱ ᱦᱚᱸ ᱩᱱᱠᱩ ᱡᱟᱹᱥᱛᱤ ᱜᱮᱠᱚ ᱨᱩᱢ ᱵᱟᱲᱟᱜ ᱜᱮᱭᱟ ᱡᱟᱹᱥᱛᱤ ᱜᱮᱠᱚ ᱩᱰᱩᱠᱚᱜ ᱜᱮᱭᱟ ᱵᱚᱸᱜᱟ ᱵᱩᱨᱩ ᱠᱚ
ᱦ
ᱟᱨ ᱡᱟᱦᱟᱸᱭ ᱮᱱᱮᱡ ᱮᱱᱮᱡ ᱨᱟᱹᱥᱠᱟᱹ ᱛᱟᱞᱟᱛᱮ ᱡᱟᱦᱟᱸᱭ ᱵᱟᱠᱚ ᱞᱟᱹᱭ ᱜᱮᱭᱟ ᱢᱟᱱᱮ ᱮᱱᱮᱡ ᱮᱱᱮᱡ ᱛᱮᱠᱚ ᱦᱤᱡᱩᱜ ᱜᱮᱭᱟ ᱵᱚᱸᱜᱟ ᱵᱩᱨᱩ ᱢᱟᱱᱮ ᱡᱟᱦᱟᱸᱭ ᱩᱞᱴᱟᱹ ᱫᱷᱟᱨᱚᱣ ᱠᱚᱵᱱᱮ ᱧᱮᱞ ᱵᱟᱲᱟ ᱟᱠᱟᱫ ᱠᱚᱣᱟ?
ᱵᱟᱝ ᱵᱟᱝ ᱚᱱᱠᱟ ᱫᱚ ᱵᱟᱞᱮ ᱧᱮᱞ ᱵᱟᱲᱟ ᱟᱠᱟᱫ ᱠᱚᱣᱟ ᱛᱚ ᱚᱱᱛᱮ ᱫᱚ?
ᱚ ᱱᱚᱛᱮ ᱫᱚᱠᱚ ᱩᱰᱩᱠ ᱵᱟᱲᱟᱜ ᱜᱮᱭᱟ ᱧᱮᱞ ᱦᱩᱧ
ᱢᱟᱱᱮ ᱡᱟᱸᱜᱟ ᱫᱚ ᱩᱞᱴᱟᱹ ᱥᱮᱱ ᱛᱟᱠᱚ
ᱦᱳᱭ ᱦᱳᱭ ᱟᱫᱚ ᱱᱮᱛᱟᱨ ᱵᱮᱱ ᱵᱩᱡᱽ ᱫᱟᱲᱮᱭᱟᱜ ᱠᱟᱱ ᱜᱮᱭᱟ᱾ ᱡᱟᱦᱮᱨ ᱠᱚᱨᱮ ᱫᱚ ᱵᱟᱝ ᱡᱟᱦᱟᱸ ᱢᱟᱱᱮ ᱡᱟᱦᱟᱸ ᱵᱟᱦᱟ ᱡᱟᱦᱟᱸ ᱨᱟᱹᱥᱠᱟᱹ ᱚᱲᱟᱜ ᱡᱟ ᱡᱟᱦᱟᱸ ᱦᱳᱭ ᱦᱳᱭ ᱟᱫᱚ ᱛᱚᱠᱷᱚᱱ ᱾ ᱠᱷᱚᱱ ᱢᱟᱱᱮ ᱨᱟᱹᱥᱠᱟᱹ ᱦᱩᱭᱩᱜ ᱜᱮᱭᱟ ᱚᱸᱰᱮ ᱜᱮ ᱚᱱᱠᱟᱱ ᱵᱚᱸᱜᱟ
ᱦᱮᱸ
ᱦᱤᱡᱩᱜ ᱧᱮᱞ ᱛᱮᱫᱚ ᱟᱵᱮᱱ ᱫᱚ ᱵᱟᱵᱮᱱ ᱴᱷᱤᱠᱟᱹ ᱫᱟᱲᱮ ᱟᱠᱚᱣᱟ ᱡᱮ ᱱᱩᱠᱩ ᱫᱚ ᱥᱮ ᱦᱚᱲ ᱠᱟᱱᱟ ᱠᱚ ᱟᱫᱚ ᱡᱩᱫᱤ ᱚᱱᱟ ᱠᱟᱴᱟ ᱠᱚᱵᱮᱱ ᱥᱮᱠᱚᱢ ᱧᱚᱜ ᱵᱮᱱ ᱞᱳ ᱞᱚᱠᱠᱷᱚ ᱫᱟᱲᱮᱭᱟ ᱛᱟᱠᱚᱣᱟ ᱛᱚᱵᱮ ᱠᱷᱟᱱ ᱵᱮᱱ ᱵᱩᱡᱽ ᱫᱟᱲᱮᱭᱟᱜᱼᱟ ᱡᱮ ᱱᱩᱠᱩ ᱫᱚ ᱵᱚᱸᱜᱟ ᱠᱟᱱᱟ ᱠᱚ᱾
ᱟᱪᱪᱷᱟ ᱛᱚ ᱦᱮᱸ ᱪᱚ ᱱᱚᱛᱮ ᱦᱚᱸ ᱦᱩᱭ ᱵᱟᱹᱲᱤᱡᱚᱜᱼᱟ ᱛᱚ ᱟᱞᱮ ᱢᱟ ᱡᱟᱸᱜᱟ ᱠᱚᱫᱚ ᱚᱠᱚᱭ ᱩᱱᱟᱹᱜ ᱫᱚᱭ ᱠᱚᱭᱚᱜ ᱵᱟᱲᱟᱭᱮᱫ ᱛᱟᱠᱚᱣᱟ ᱟᱨ ᱧᱮᱞ ᱵᱟᱲᱟ ᱞᱮᱠᱷᱟᱱ ᱦᱚᱭᱛᱳ ᱧᱮᱞ ᱛᱤᱭᱳᱜ ᱠᱚᱜᱮ ᱪᱚᱝ ᱠᱚ᱾
ᱦᱳᱭ ᱦᱳᱭ
ᱩᱱᱠᱩ ᱫᱚ ᱟᱫᱚ ᱦᱚᱲ ᱞᱮᱠᱟᱱ ᱜᱮᱭᱟ ᱠᱚ?
ᱦᱳᱭ ᱦᱳᱭ ᱦᱚᱲ ᱞᱮᱠᱟᱱ ᱜᱮᱭᱟ ᱠᱚ ᱦᱚᱲ ᱫᱚ ᱥᱩᱫᱷᱩ ᱚᱱᱟᱴᱩᱠᱩ ᱟᱞᱟᱫᱟ ᱛᱟᱠᱚ
ᱢᱟᱱᱮ ᱡᱟᱸᱜᱟ ᱛᱮ ᱟᱞᱟᱫᱟ ᱛᱟᱠᱚᱣᱟ ᱠᱤ
ᱦᱳᱭ ᱦᱳᱭ
ᱟᱨ ᱡᱩᱫᱤ ᱨᱚᱲ ᱵᱟᱲᱟ ᱠᱚᱣᱟ ᱛᱟᱦᱚᱞᱮ ᱚᱱᱠᱟ ᱨᱚᱲ ᱜᱮᱭᱟ ᱠᱚ ᱥᱮ ᱵᱟᱝ
ᱦᱮᱸ ᱡᱩᱫᱤ ᱟᱵᱮᱱ ᱵᱮᱱ ᱨᱚᱲ ᱵᱟᱲᱟᱚᱭᱟ ᱦᱚᱲ ᱞᱮᱠᱟ ᱜᱮᱠᱚ ᱨᱚᱲ ᱟᱵᱮᱱᱟ ᱟᱵᱮᱱ ᱫᱚ ᱨᱚᱲ ᱠᱟᱛᱮᱫ ᱫᱚ ᱵᱟᱵᱮᱱ ᱵᱩᱡᱽ ᱫᱟᱲᱮᱭᱟᱭᱟ ᱡᱮ ᱱᱩᱭ ᱫᱚ ᱵᱚᱸᱜᱟ ᱠᱟᱱᱟᱭ ᱥᱮ ᱦᱚᱲ ᱠᱟᱱᱟᱭ
ᱟᱪᱪᱷᱟ ᱟᱫᱚ ᱚᱠᱟ ᱞᱮᱠᱟᱱ ᱨᱩᱯ ᱛᱮᱠᱚ ᱦᱤᱡᱩᱜ ᱜᱮᱭᱟ ᱛᱚ ᱠᱩᱲᱤ ᱜᱤᱫᱽᱨᱟᱹ ᱨᱩᱯ ᱛᱮ ᱥᱮ ᱠᱚᱲᱟ ᱜᱤᱫᱽᱨᱟᱹ ᱱᱚᱝᱠᱟ ᱥᱮ ᱵᱟᱹᱦᱩ ᱮᱨᱟ ᱠᱚ ᱱᱚᱝᱠᱟ ᱵᱩᱰᱷᱤ ᱠᱚ ᱦᱟᱲᱟᱢ ᱠᱚ
ᱦᱳᱭ ᱦᱳᱭ ᱩᱱᱠᱩ ᱫᱚ ᱵᱩᱲᱦᱤ ᱦᱟᱲᱟᱢ ᱫᱚ ᱵᱟᱝ ᱩᱱᱠᱩ ᱫᱚ ᱠᱩᱲᱤ ᱜᱤᱫᱽᱨᱟᱹᱨ ᱨᱩᱯ ᱛᱮᱜᱮ ᱡᱟᱹᱥᱛᱤ ᱠᱩᱲᱤ ᱜᱤᱫᱽᱹᱨᱟᱹ ᱫᱚᱵᱮᱱ ᱵᱟᱲᱟᱭ ᱜᱮᱭᱟ ᱢᱟᱱᱮ ᱚᱱᱟ ᱮᱱᱮᱡ ᱥᱮᱨᱮᱧ ᱥᱚᱢᱚᱭ ᱥᱟᱹᱲᱤ ᱠᱚ ᱵᱟᱸᱫᱮ ᱜᱮᱭᱟ ᱠᱟᱴᱟ ᱞᱟ ᱠᱟᱴᱟ ᱯᱩᱨᱟᱹ ᱠᱟᱴᱟ ᱫᱷᱟᱹᱵᱤᱡ ᱜᱮᱭᱟ ᱟᱫᱚ ᱩᱱᱟᱹᱜ ᱢᱟᱱᱮ ᱧᱮᱞ ᱦᱚᱸ ᱵᱟᱝ ᱧᱮᱞᱚᱜ ᱛᱟᱠᱚ ᱜᱮᱭᱟ ᱟᱫᱚ ᱵᱟᱵᱮᱱ ᱵᱩᱡᱽ ᱫᱟᱲᱮᱭᱟᱜᱼᱟ ᱦᱚᱲ ᱠᱟᱱᱟᱭ ᱥᱮ ᱵᱚᱸᱜᱟ ᱠᱟᱱᱟᱭ
ᱟᱪᱪᱷᱟ ᱟᱪᱪᱷᱟ ᱛᱟᱦᱚᱞᱮ ᱛᱚ ᱟᱹᱰᱤ ᱱᱟᱯᱟᱭ ᱜᱮ ᱡᱮᱦᱮᱛᱩ ᱵᱚᱸᱜᱟ ᱠᱩᱲᱤ ᱠᱚᱵᱤᱱ ᱧᱮᱞ ᱟᱠᱟᱫ ᱠᱚᱣᱟ ᱢᱟᱱᱮ ᱟᱹᱰᱤ ᱵᱷᱟᱹᱜᱤ ᱡᱤᱱᱤᱥ ᱜᱮ
ᱦᱳᱭ ᱦᱳᱭ
ᱛᱚ ᱱᱚᱝᱠᱟ ᱢᱤᱫᱴᱟᱝ ᱵᱟᱨᱭᱟ ᱵᱤᱱ ᱧᱮᱞ ᱟᱠᱟᱫ ᱠᱚᱣᱟ ᱥᱮ ᱢᱟᱱᱮ ᱢᱤᱫ ᱛᱮ ᱵᱟᱨ ᱦᱚᱲ ᱢᱤᱫ ᱛᱮ ᱯᱮ ᱦᱚᱲ ᱚᱱᱠᱟ ᱥᱮ ᱮᱠᱞᱟ ᱮᱠᱞᱟ
ᱟᱞᱤᱧ ᱫᱚ ᱢᱤᱫᱴᱮᱱ ᱜᱮᱞᱤᱧ ᱧᱮᱞ ᱟᱠᱟᱫᱮᱭᱟ ᱟᱫᱚ ᱢᱟᱱᱮ ᱟᱫᱚ ᱢᱟᱱᱮ ᱩᱱᱠᱩ ᱫᱚ ᱢᱮᱱᱴᱮᱱ ᱠᱟᱛᱮᱫ ᱩᱱᱚᱱᱠᱟ ᱫᱚ ᱵᱟᱠᱚ ᱦᱤᱡᱩᱜ ᱜᱮᱭᱟ ᱟᱹᱰᱤ ᱡᱟᱹᱥᱛᱤ ᱠᱚ ᱦᱤᱡᱩᱜ ᱜᱮᱭᱟ ᱟᱫᱚ ᱩᱱᱟᱹᱜ ᱢᱟᱱᱮ ᱮᱱᱮᱡ ᱛᱟᱞᱟᱨᱮ ᱨᱟᱹᱥᱠᱟᱹ ᱨᱚᱢᱚᱡᱽ ᱛᱟᱞᱟᱨᱮ ᱟᱵᱮᱱ ᱫᱚ ᱪᱤᱠᱟᱹᱛᱮᱵᱮᱱ ᱩᱨᱩᱢ ᱫᱟᱲᱮᱭᱟᱭᱭᱟ ᱟᱞᱤᱧ ᱦᱚᱸ ᱚᱱᱠᱟ ᱵᱟᱞᱤᱧ ᱩᱨᱩᱢ ᱫᱟᱲᱮ ᱟᱠᱟᱫ ᱠᱚᱣᱟ ᱦᱳᱭᱛᱚ
ᱟᱪᱷᱟ ᱟᱪᱷᱟ ᱚᱱᱟ ᱜᱮᱛᱚ ᱠᱟᱛᱷᱟ ᱢᱟ ᱩᱱᱟᱹᱜ ᱦᱚᱲ ᱛᱟᱞᱟᱨᱮ ᱚᱠᱟᱨᱮ ᱦᱟᱸᱜ ᱢᱮᱱᱟᱜ ᱟᱠᱟᱫ ᱠᱚᱣᱟ ᱚᱠᱚᱭ ᱚᱠᱟ ᱞᱮᱠᱟ ᱠᱚ ᱥᱟᱵ ᱟᱠᱟᱱᱟ
ᱦᱳᱭ ᱦᱳᱭ
ᱜ ᱛᱮ ᱤᱭᱟᱹ ᱫᱟᱲᱮᱭᱟᱭ ᱛᱟᱦᱚᱞᱮ ᱩᱱᱠᱩ ᱫᱚ ᱟᱫᱚ
ᱦᱳᱭ ᱞᱟᱹᱭᱵᱮᱱ
ᱢᱟᱱᱮ ᱧᱮᱞ ᱡᱚᱝ ᱛᱮ ᱵᱚᱨᱱᱚᱱᱟ ᱫᱚ ᱚᱠᱟ ᱞᱮᱠᱟ ᱴᱟᱭᱤᱵ ᱦᱩᱭ ᱫᱟᱲᱮᱭᱟᱜ ᱛᱟᱠᱚᱣᱟ ᱛᱟᱣ ᱱᱚᱱᱝᱠᱟᱴᱤᱡ ᱤᱧᱜᱚ
ᱠᱟᱴ ᱤᱧ ᱠᱚᱫᱚ ᱩᱱᱠᱩ ᱫᱚ ᱪᱚᱨᱚᱠ ᱠᱩᱲᱤ ᱞᱮᱠᱟ ᱯᱩᱨᱟᱹ ᱵᱚᱸᱜᱟ ᱠᱩᱲᱤ ᱞᱮᱠᱟ ᱢᱟᱱᱮ ᱚᱱᱠᱟ ᱧᱮᱞ ᱛᱮᱫᱚ ᱟᱵᱮᱱ ᱫᱚ ᱵᱟᱵᱮᱱ ᱵᱩᱡᱽ ᱫᱟᱲᱮᱭᱟᱭᱟ ᱱᱩᱭ ᱫᱚ ᱵᱚᱸᱜᱟ ᱠᱟᱱᱟᱭ ᱠᱤᱱᱛᱩ ᱟᱹᱰᱤ ᱪᱚᱨᱚᱠ ᱜᱮᱠᱚ ᱧᱮᱞᱚᱜ ᱜᱮᱭᱟ
ᱟᱪᱷᱟ ᱟᱪᱷᱟ ᱟᱨ ᱩᱵ ᱠᱚᱫᱚ ᱝᱠᱟ ᱯᱤᱴᱤ ᱯᱤᱴᱤ ᱥᱮ ᱱᱚᱝᱠᱟ ᱥᱤᱞᱤᱠᱤᱱ ᱜᱮ ᱛᱟᱦᱮᱱ ᱜᱮᱛᱟ ᱠᱚᱣᱟ
ᱦᱮᱸ ᱡᱟᱦᱟᱸᱮ ᱞᱮᱠᱟ ᱡᱷᱚᱛᱚ ᱟᱹᱰᱤ ᱨᱚᱠᱚᱢ ᱩᱵ ᱛᱟᱦᱮᱱ ᱜᱮᱛᱟ ᱠᱚᱣᱟ ᱛᱚ ᱟᱫᱚ ᱡᱷᱚᱛᱚ ᱦᱚᱲᱟᱜ ᱡᱷᱚᱛᱚ ᱨᱚᱠᱚᱢ ᱩᱵ ᱛᱟᱦᱮᱱᱟ ᱚᱱᱠᱟ ᱜᱮ ᱟᱹᱰᱤ ᱨᱚᱠᱚᱢ ᱩᱵ ᱛᱟᱦᱮᱱ ᱛᱟᱠᱚᱣᱟ
ᱟᱨ
ᱦᱳᱭᱛᱚ
ᱟᱵᱮᱱ ᱫᱚ ᱚᱱᱟ ᱡᱟᱦᱟᱸ ᱮᱱ ᱮᱱᱮᱡ ᱟᱠᱚ ᱚᱱᱟ ᱮᱱᱮᱡ ᱠᱚᱨᱮ ᱵᱮᱱ ᱥᱟᱵ ᱵᱟᱲᱟ ᱟᱠᱟᱱᱟ ᱡᱟᱦᱟᱸ ᱛᱤᱥ
ᱮᱱᱮᱡ ᱠᱚᱨᱮ ᱢᱟᱞᱤᱧ ᱥᱟᱵ ᱵᱟᱲᱟ ᱟᱠᱟᱱᱟ ᱟᱨ ᱮᱱᱮᱡ ᱥᱮᱨᱮᱧ ᱵᱚᱞᱛᱮ ᱱᱚᱝᱠᱟ ᱴᱟᱢᱟᱠ ᱛᱩᱢᱫᱟᱜ ᱮᱱᱮᱡ ᱥᱮᱨᱮᱧ ᱫᱚ ᱟᱹᱰᱤ ᱜᱮᱞᱤᱧ ᱨᱩᱥᱤᱠᱟ ᱧᱚᱜ ᱜᱮᱭᱟ ᱛᱚ ᱚᱱᱠᱟ ᱡᱩᱫᱤ ᱦᱩᱭᱩᱜ ᱜᱮᱭᱟ ᱛᱟᱦᱚᱞᱮ ᱞᱤᱧ ᱪᱟᱞᱟᱣ ᱵᱟᱲᱟ ᱟᱠᱟᱱ ᱜᱮᱭᱟ ᱟᱨ ᱮᱱᱮᱡ ᱠᱚᱦᱚᱸ ᱞᱤᱧ ᱥᱟᱵ ᱵᱟᱲᱟ ᱟᱠᱟᱱ ᱜᱮᱭᱟ ᱛᱚ ᱚᱱᱠᱟ ᱡᱟᱸᱜᱟ ᱠᱚᱫᱚ ᱵᱟᱹᱞᱤᱧ ᱞᱚᱠᱠᱷᱚ ᱟᱠᱟᱫ ᱛᱟᱠᱚᱣᱟ ᱩᱱᱟᱹᱜ ᱡᱳᱨ ᱫᱚ
ᱚ ᱟᱪᱪᱷᱟ ᱟᱪᱪᱷᱟ
ᱱᱚᱝᱠᱟ ᱜᱟᱞᱢᱟᱨᱟᱣ ᱨᱚᱲ ᱚᱱᱠᱟ ᱦᱚᱸ ᱵᱷᱟᱜᱤ ᱜᱮᱞᱤᱧ ᱨᱚᱲ ᱵᱟᱲᱟᱭ ᱜᱮᱭᱟ
ᱜᱟᱞᱢᱟᱨᱟᱣ ᱠᱚᱦᱚᱸ ᱠᱷᱩᱵ ᱵᱷᱟᱹᱜᱤ ᱜᱮᱞᱤᱧ ᱜᱟᱞᱢᱟᱨᱟᱣ ᱜᱮᱭᱟ ᱡᱷᱚᱛᱚ ᱦᱚᱲ ᱥᱟᱞᱟᱜ ᱜᱮ
ᱦᱳᱭ ᱦᱳᱭ
ᱚᱱᱟ
ᱟᱵᱮᱱ ᱡᱩᱫᱤ ᱢᱟᱱᱮ ᱩᱱᱠᱩ ᱢᱟᱱᱮ ᱟᱵᱮᱱ ᱴᱷᱮᱱ ᱠᱚ ᱥᱟᱵ ᱠᱚᱜᱼᱟ ᱥᱮ ᱟᱵᱮᱱ ᱠᱚ ᱥᱟᱵ ᱠᱟᱜ ᱵᱮᱤᱱᱟ ᱡᱩᱫᱤ ᱩᱱᱠᱩ ᱠᱚ ᱨᱚᱲ ᱟᱵᱮᱱᱟ ᱛᱚᱵᱩ ᱟᱵᱮᱱ ᱫᱚ ᱨᱚᱲ ᱢᱟᱫᱽᱫᱷᱚᱢ ᱛᱮᱫᱚ ᱟᱵᱮᱱ ᱫᱚ ᱵᱟᱵᱮᱱ ᱴᱷᱤᱠᱟᱹ ᱫᱟᱲᱮ ᱟᱠᱚᱣᱟ ᱡᱮ ᱱᱩᱭ ᱫᱚ ᱵᱚᱸᱜᱟ ᱠᱟᱱᱟᱭ
ᱟᱪᱷᱟ ᱛᱟᱦᱚᱞᱮ ᱱᱤᱭᱟᱹ ᱯᱚᱨᱮ ᱫᱚ ᱦᱟᱯᱮᱥᱮ ᱤᱱᱠᱟᱹᱜᱮ ᱛᱟᱦᱚᱞᱮ ᱞᱚᱠᱷᱚ ᱵᱟᱲᱟ ᱦᱩᱭᱩᱜᱼᱟ ᱛᱟᱣ ᱢᱟᱱᱮ ᱡᱚᱛᱚ ᱨᱚᱠᱚ ᱞᱤᱧ ᱢᱚᱱᱮᱭᱟ ᱡᱮ ᱟᱞᱮ ᱢᱟ ᱱᱚᱛᱮ ᱢᱟ ᱵᱮᱝᱜᱚᱞ ᱫᱤᱥᱚᱢ ᱛᱚ ᱱᱮᱛᱮ ᱫᱚ ᱩᱱᱟᱹᱜ ᱫᱚ ᱦᱳᱭᱛᱚ ᱵᱟᱝ ᱦᱩᱭ ᱵᱟᱹᱲᱤᱡᱚᱜᱼᱟ
ᱦᱳᱭ ᱦᱳᱭ
ᱦᱮᱸ ᱚᱱᱠᱟ ᱛᱚ ᱵᱩᱨᱩ ᱫᱤᱥᱚᱢ ᱥᱮᱮᱱ ᱫᱚ ᱟᱸᱡᱚᱢ ᱵᱟᱲᱟ ᱟᱠᱟᱫ ᱜᱮᱭᱟᱞᱤᱧ ᱚᱱᱛᱮᱱᱟᱜ ᱫᱤᱥᱚᱢ ᱜᱮ ᱟᱹᱰᱤ ᱮᱴ ᱦᱟᱴᱟᱜ ᱧᱚᱜ ᱜᱮᱭᱟ ᱛᱚ ᱚᱱᱛᱮ ᱫᱚ ᱦᱳᱭᱛᱚ ᱠᱚ ᱦᱩᱭ ᱦᱮᱡ ᱫᱟᱲᱮᱭᱟᱜᱼᱟ
ᱦᱳᱭ ᱟᱫᱚ ᱚᱱᱟᱫᱚ ᱵᱟᱟᱹᱞᱤᱧ ᱞᱟᱹᱭ ᱫᱟᱲᱮᱭᱟᱜ ᱠᱟᱱᱟ ᱟᱫᱚ ᱡᱟᱹᱥᱛᱤ ᱢᱟᱱᱮ ᱨᱟᱹᱥᱠᱟᱹ ᱟᱹᱥ ᱨᱚᱢᱚᱡᱽ ᱵᱟᱝ ᱦᱩᱭᱩᱜ ᱜᱮᱭᱟ ᱥᱮᱞᱮᱫ ᱠᱚ ᱛᱟᱦᱮᱱ ᱜᱮᱭᱟ
ᱦᱮᱸ ᱦᱮᱸ ᱛᱟᱦᱚᱞᱮ ᱛᱚ ᱟᱹᱰᱤ ᱵᱷᱟᱹᱜᱮ ᱠᱟᱛᱷᱟ ᱜᱮ ᱟᱨ ᱛᱟᱦᱚᱞᱮ ᱪᱮᱫ ᱞᱮᱠᱟ ᱵᱟᱦᱟ ᱵᱟᱨᱮ ᱛᱮ
ᱵᱲᱟ ᱠᱟ ᱞᱟᱹᱭᱫᱟᱞᱤᱧ ᱵᱟᱦᱟ ᱠᱚ ᱨᱮ ᱩᱱᱠᱩ ᱮᱴᱟᱜ ᱵᱚᱸᱜᱟ ᱠᱚᱵᱮᱱ ᱧᱮᱞ ᱡᱟᱦᱟᱸᱭ ᱫᱚ ᱩᱱᱠᱩ ᱢᱟᱱᱮ ᱩᱱᱠᱩ ᱦᱚᱸ ᱚᱱᱠᱟ ᱡᱟᱹᱥᱛᱤ ᱢᱟᱱᱮ ᱨᱟᱹᱥᱠᱟᱹ ᱤᱭᱟᱹ ᱨᱮ ᱠᱚ ᱦᱤᱡᱩᱜ ᱜᱮᱭᱟ ᱡᱟᱦᱟᱸᱭ ᱦᱟᱸᱲᱩ ᱵᱚᱸᱜᱟ ᱥᱮ ᱪᱤᱞᱤ ᱠᱚ ᱢᱮᱛᱟ ᱠᱚᱣᱟ ᱦᱳᱭ ᱦᱟᱸᱲᱩ ᱵᱚᱸᱜᱟ ᱜᱮ ᱡᱟᱦᱟᱸᱭ ᱥᱟᱹᱲᱤᱢ ᱠᱚᱨᱮ ᱠᱚ ᱫᱚᱱ ᱛᱟᱦᱮᱸᱱᱚᱜ
ᱵᱟᱝ ᱵᱟᱝ ᱵᱟᱹᱞᱤᱧ ᱧᱮᱞ ᱟᱠᱟᱫ ᱠᱚᱣᱟ
ᱚ ᱟᱪᱪᱷᱟ ᱟᱹᱞᱤᱧ ᱦᱚᱸ ᱧᱮᱞ ᱫᱚ ᱵᱟᱹᱞᱤᱧ ᱧᱮᱞ ᱟᱠᱟᱫ ᱠᱚᱣᱟ ᱟᱫᱚ ᱟᱵᱚᱨᱮᱱ ᱦᱟᱯᱲᱟᱢ ᱠᱚ ᱠᱚ ᱞᱟᱹᱭ ᱛᱟᱦᱮᱸᱱᱚᱜ ᱵᱟᱵᱟ ᱟᱭᱳ ᱛᱟᱠᱚ ᱟᱠ ᱵᱩᱰᱤ ᱜᱚ ᱛᱟᱠᱚ ᱡᱮ ᱱᱤᱝᱠᱟᱹ ᱤᱱᱠᱟᱹ ᱦᱳᱭ ᱦᱳᱭ
ᱛᱟᱦᱚᱞᱮ ᱛᱚ ᱟᱹᱰᱤ ᱵᱷᱟᱹᱜᱤ ᱠᱟᱛᱷᱟ ᱜᱮ
ᱦᱳᱭ ᱦᱳᱭ
ᱟᱨ
ᱟᱨ ᱟᱯᱮ ᱫᱚ ᱵᱟᱦᱟ ᱨᱮ ᱫᱚ ᱯᱮ ᱢᱟᱱᱮ ᱯᱤᱴᱷᱟᱹ ᱵᱟᱲᱟ ᱚᱲᱟᱜ ᱨᱮ ᱡᱤᱞ ᱠᱚ ᱠᱚ ᱯᱤᱴᱷᱟᱹᱭ ᱜᱮᱭᱟ ᱯᱟᱛᱲᱟ ᱨᱮ ᱦᱚᱞᱚᱝ ᱟᱛᱮᱫ
ᱵᱟᱝ ᱵᱟᱝ ᱟᱞᱮ ᱥᱮᱱ ᱢᱟ ᱯᱤᱴᱷᱟᱹ ᱠᱚ ᱫᱚ ᱵᱟᱝ ᱦᱩᱭᱩᱜ ᱜᱮᱭᱟ